ᱦᱟᱞᱳᱣ᱾
ᱦᱟᱸ ᱜᱚᱝᱠᱮ ᱡᱚᱦᱟᱨ ᱜᱮ᱾
ᱡᱚᱦᱟᱨ ᱜᱮ᱾ ᱛᱟᱦᱞᱮ ᱠᱷᱚᱵᱚᱨ ᱠᱚ ᱚᱠᱟ ᱞᱮᱠᱟ ᱱᱟᱯᱟᱭ ᱜᱮᱛᱚ?
ᱦᱮᱸ ᱱᱟᱯᱟᱭ ᱜᱮ ᱟᱵᱤᱱ ᱥᱮᱫ ᱞᱟᱹᱭ ᱵᱤᱱ?
ᱦᱮᱸ ᱟᱹᱞᱤᱧ ᱦᱚᱸ ᱱᱟᱯᱟᱭ ᱜᱮ᱾ ᱟᱨ ᱫᱟᱜ ᱡᱟᱹᱲᱤ ᱠᱚ?
ᱫᱟᱜ ᱡᱟᱹᱲᱤ ᱠᱚᱢᱟ ᱵᱟᱝ ᱦᱩᱭᱩᱜ ᱠᱟᱱᱟ ᱜᱚᱝᱠᱮ᱾ ᱟᱹᱰᱤ ᱫᱩᱠ ᱨᱮᱱᱟᱜ ᱠᱟᱛᱷᱟ᱾
ᱚᱠᱟ ᱱᱟᱠᱷᱟ ᱟᱯᱮ ᱫᱚ?
ᱢᱮᱱᱫᱟᱞᱤᱧ ᱟᱯ ᱟᱯ ᱟᱯᱮ ᱫᱚ ᱚᱠᱟ ᱚᱠᱟ ᱯᱚᱱᱚᱛ?
ᱟᱫᱚ ᱜᱚᱝᱠᱮ ᱚᱱᱟ ᱫᱚ ᱛᱟᱭᱱᱚᱢ ᱛᱮᱜᱤᱧ ᱞᱟᱹᱭ ᱞᱮᱠᱷᱟᱱ ᱵᱟᱭ ᱜᱟᱱ ᱠᱚᱜᱼᱟ
ᱜᱟᱱ ᱢᱟ ᱜᱟᱱ ᱠᱚᱜ ᱜᱮ ᱟᱞᱮ ᱱᱚᱣᱟ ᱠᱚᱨᱮ ᱢᱟ ᱫᱚᱢᱮ ᱫᱟᱜ ᱮ ᱚᱱᱟᱛᱮ ᱠᱟᱹᱴᱤᱡ ᱞᱤᱧ ᱠᱩᱞᱤ ᱠᱮᱫ ᱵᱤᱱᱟ ᱱᱚᱛᱮ ᱫᱚ ᱵᱟᱨ ᱢᱟᱦᱟ ᱠᱷᱚᱱᱟᱜ ᱚᱱᱮ ᱫᱟᱜ ᱡᱟᱹᱲᱤ ᱨᱮᱜᱮ ᱢᱮᱱᱟᱜ ᱟᱠᱟᱫᱟ ᱟᱪᱪᱷᱟ ᱡᱟᱭᱦᱳᱠ ᱛᱟᱦᱚᱞᱮ ᱠᱟᱹᱴᱤᱡ ᱡᱟᱦᱟᱱᱟᱜ ᱞᱟᱹᱭ ᱵᱮᱱ ᱚᱠᱟ ᱴᱚᱯᱤᱠ ᱨᱮ ᱜᱟᱞᱢᱟᱨᱟᱣ ᱞᱮᱠᱷᱟᱱ ᱵᱷᱷᱟᱞᱤ ᱠᱚᱜᱼᱟ
ᱟᱹᱰᱤ ᱱᱟᱯᱟᱭ ᱠᱟᱛᱷᱟ ᱟᱫᱚ ᱟᱹᱞᱤᱧ ᱢᱟ ᱥᱮ ᱨᱚᱠᱚᱢ ᱦᱟᱸᱜ ᱵᱟᱝᱞᱤᱧ ᱵᱟᱲᱟᱭᱟ ᱟᱹᱵᱤᱱ ᱜᱮ ᱠᱟᱹᱴᱤᱡ ᱞᱟᱹᱭ ᱧᱚᱜ ᱵᱤᱱ
ᱟᱫᱚ ᱴᱚᱯᱤᱠ ᱞᱮᱠᱟᱛᱮ ᱫᱚ ᱪᱮᱫ ᱞᱤᱧ ᱞᱟᱹᱭ-ᱟ
ᱱᱤᱛᱚᱜᱼᱟᱜ ᱡᱟᱦᱟᱸ ᱧᱮᱞᱚᱜ ᱠᱟᱱᱟ ᱵᱤᱥᱮᱥ ᱠᱟᱭᱛᱮ
ᱦᱮᱸ ᱞᱮ ᱵᱤᱱ
ᱡᱟᱦᱟᱸ ᱥᱟᱱᱛᱟᱲᱤ ᱚᱨᱠᱮᱥᱴᱟᱨ ᱠᱚᱵᱚᱱ ᱵᱮᱥᱤ ᱵᱚᱱ ᱠᱚᱨᱟᱣ ᱦᱚᱪᱚᱭᱮᱫᱟ ᱚᱱᱟ ᱠᱚ ᱵᱟᱵᱚᱫ ᱛᱮᱜᱮ ᱠᱟᱹᱴᱤᱡ ᱞᱟᱹᱭ ᱵᱤᱱ
ᱟᱫᱚ ᱪᱮᱫ ᱞᱤᱧ ᱞᱟᱹᱭ ᱟ ᱟᱞᱮ ᱥᱮᱫ ᱨᱮᱢᱟ ᱚᱱᱠᱟ ᱢᱟ ᱚᱨᱜᱮᱥᱴᱟᱨ ᱠᱚᱢᱟ ᱦᱟᱸᱜ ᱵᱟᱝᱟ ᱦᱩᱭᱩᱜᱼᱟ ᱦᱩᱭᱩᱜ ᱜᱮᱭᱟ ᱵᱟᱝ ᱫᱚ ᱵᱟᱝ ᱥᱩᱨ ᱥᱩᱯᱩᱨ ᱠᱚᱨᱮ ᱵᱟᱝ ᱠᱟᱹᱴᱤᱡ ᱥᱟᱺᱜᱤᱧ ᱠᱚᱨᱮᱜ ᱟᱹᱞᱤᱧ ᱦᱚᱸ ᱧᱮᱞ ᱫᱚᱞᱤᱧ ᱪᱟᱞᱟᱣ ᱵᱟᱲᱟ ᱟᱠᱟᱱ ᱜᱮᱭᱟ
ᱟᱪᱪᱷᱟ
ᱟᱫᱚ ᱵᱟᱲᱟᱭ ᱜᱮᱭᱟ ᱵᱤᱱ ᱜᱟᱛᱮ ᱠᱚ ᱥᱟᱶ ᱡᱩᱫᱤ ᱜᱟᱛᱮ ᱠᱚᱠᱚ ᱪᱟᱞᱟᱣ ᱜᱚᱫᱚᱜᱼᱟ ᱡᱩᱫᱤ ᱠᱟᱡ ᱠᱚ ᱫᱮᱞᱟ ᱟᱵᱤᱱᱟ ᱪᱟᱞᱟᱣ ᱫᱚ ᱥᱟᱱᱟᱱᱤᱡ ᱜᱮᱭᱟ
ᱦᱩᱸ ᱟᱫᱚ ᱚᱱᱟ ᱢᱟ ᱴᱷᱤᱠ ᱜᱮ ᱪᱟᱞᱟᱣ ᱫᱚ ᱵᱟᱹᱞᱤᱧ ᱢᱮᱱᱟ ᱡᱮ ᱟᱞᱚᱵᱚᱱ ᱪᱟᱞᱟᱜ ᱢᱟ ᱪᱟᱞᱟᱣ ᱫᱚ ᱫᱚᱨᱠᱟᱨ ᱠᱟᱱ ᱜᱮᱭᱟ ᱢᱮᱱᱠᱷᱟᱱ ᱚᱱᱮ ᱡᱮ ᱚᱨᱜᱮᱥᱴᱨᱟ ᱨᱮ ᱵᱟᱹᱲᱤᱡ ᱚᱨᱥᱚᱝ ᱠᱚ ᱱᱤᱛᱳᱜ ᱡᱟᱦᱟᱸ ᱧᱮᱞᱚᱜ ᱠᱟᱱᱟ ᱚᱱᱮ ᱚᱱᱟ ᱠᱚ ᱵᱟᱠᱷᱨᱟᱛᱮ ᱟᱵᱮᱱᱟᱜ ᱪᱮᱫ ᱢᱮᱱᱫᱚ ᱦ
ᱟᱫᱚ ᱢᱮᱢᱮᱱ ᱫᱚ ᱟᱹᱞᱤᱧᱟᱜ ᱱᱚᱣᱟ ᱜᱮ ᱱᱚᱣᱟ ᱠᱚᱢᱟ ᱟᱵᱚ ᱢᱟ ᱢᱚᱪᱟ ᱠᱟᱛᱷᱟ ᱛᱮᱢᱟ ᱵᱟᱝᱵᱚᱱ ᱵᱚᱱᱫᱚ ᱫᱟᱲᱮᱭᱟᱜᱼᱟ ᱥᱮ ᱟᱫᱚ ᱞᱟᱹᱭ ᱫᱚ ᱟᱹᱞᱤᱧᱟᱜ ᱫᱚ ᱪᱮᱫ ᱞᱤᱧ ᱞᱟᱹᱭ ᱟ
ᱟᱪᱪᱷᱟ ᱡᱟᱭᱦᱳᱠ ᱛᱚᱵᱮ ᱟᱹᱞᱤᱧᱟᱜ ᱫᱤᱥ ᱦᱩᱫᱤᱥ ᱛᱮ ᱡᱟᱦᱟᱸᱞᱤᱧ ᱢᱚᱱᱮᱭᱟ ᱚᱨᱜᱮᱥᱴᱨᱟ ᱠᱚᱨᱟᱣ ᱫᱚ ᱵᱟᱹᱲᱤᱡ ᱡᱤᱱᱤᱥ ᱫᱚ ᱵᱟᱝ ᱠᱟᱱᱟ ᱢᱮᱱᱠᱷᱟᱱ ᱚᱨᱠᱮᱥᱴᱨᱟ ᱠᱚᱨᱟᱣ ᱨᱮᱱᱟᱜ ᱡᱟᱦᱟᱸᱭ ᱫᱟᱭᱵᱷᱟᱨ ᱠᱚ ᱦᱟᱛᱟᱣ ᱟᱠᱟᱫ ᱩᱱᱠᱩ ᱠᱚᱢᱤᱴᱤ ᱥᱮ ᱠᱩᱢᱩᱴ ᱦᱮᱸ ᱩᱱᱠᱩ ᱠᱩᱢᱩᱴ ᱛᱤᱱᱟᱹᱜ ᱜᱟᱱ ᱩᱱᱠᱩ ᱛᱤᱱᱟᱹᱜ ᱜᱟᱱ ᱚᱱᱟ ᱠᱚᱢᱤᱴᱤ ᱟᱠᱚᱣᱟᱜ ᱢᱟᱱᱮ ᱚᱨᱠᱮᱥᱴᱨᱟ ᱪᱮᱛᱟᱱ ᱨᱮ ᱛᱤᱱᱟᱹᱜ ᱜᱟᱱ ᱠᱚ ᱡᱳᱨ ᱠᱚ ᱮᱢ ᱫᱟᱲᱮ ᱠᱟᱫᱟ ᱡᱮ ᱵᱷᱟᱹᱜᱤ ᱥᱟᱺᱦᱤᱡ ᱛᱮ ᱚᱱᱟ ᱚᱨᱜᱮᱥᱴᱨᱟ ᱵᱚᱱ ᱠᱚᱨᱟᱣᱟ ᱚᱱᱟ ᱚᱨᱠᱮᱥᱴᱨᱟ ᱢᱩᱫᱽᱨᱮ ᱡᱮ ᱚᱱᱟ ᱟᱰᱮ-ᱯᱟᱥᱮ ᱨᱮ ᱡᱟᱦᱟᱸ ᱛᱤᱱᱟᱹᱜ ᱵᱮ-ᱵᱟᱹᱲᱤᱡ ᱠᱟᱹᱢᱤ ᱠᱚ ᱡᱟᱛᱮ ᱵᱟᱝ ᱦᱩᱭᱩᱜ ᱥᱮ ᱚᱱᱟ ᱡᱩᱫᱤ ᱦᱩᱭᱩᱜ ᱠᱷᱟᱡ ᱚᱱᱟ ᱠᱚᱵᱚᱱ ᱧᱮᱞ ᱫᱟᱨᱟᱢᱟ ᱱᱚᱜᱼᱚ ᱱᱚᱣᱟ ᱠᱚᱨᱮᱱᱟᱜ ᱢᱤᱫᱴᱟᱱ ᱵᱮᱯᱟᱨ ᱡᱟᱦᱟᱸ ᱟᱨ ᱱᱤᱛᱚᱜ ᱟ ᱵᱤᱥᱮᱥ ᱠᱟᱭᱛᱮ ᱧᱮᱞᱚᱜ ᱠᱟᱱᱟ ᱦᱩᱰᱤᱧ ᱦᱩᱰᱤᱧ ᱩᱢᱮᱨ ᱠᱚᱨᱮᱱ ᱜᱤᱫᱽᱨᱟᱹ ᱠᱚ ᱢᱟᱱᱮ ᱢᱟᱹᱭ ᱵᱟᱹᱵᱩ ᱛᱟᱠᱚ ᱠᱚ ᱪᱟᱞᱟᱜ ᱠᱟᱱᱟ ᱱᱮᱛᱟᱨ ᱫᱚ ᱡᱟᱹᱥᱛᱤ ᱠᱟᱭ ᱛᱮᱜᱮ ᱚᱨᱜᱮᱥᱴᱨᱟ ᱦᱮᱸ ᱚᱨᱜᱮᱥᱴᱨᱟ ᱧᱮᱧᱮᱞ ᱫᱚ ᱟᱨ ᱥᱤᱱᱤᱭᱟᱨ ᱠᱚᱫᱚ ᱦᱟᱸᱜ ᱚᱱᱟ ᱠᱚ ᱡᱟᱭᱜᱟ ᱨᱮᱫᱚ ᱠᱟᱹᱴᱤᱡ ᱵᱟᱝᱠᱚ ᱧᱮᱞᱚᱜ ᱠᱟᱱᱟ ᱦᱟᱸᱜ ᱠᱟᱨᱚᱱ ᱟᱹᱞᱤᱧ ᱦᱚᱸ ᱢᱤᱫ ᱵᱟᱨ ᱫᱚᱞᱤᱧ
ᱩᱱᱠᱩ ᱢᱟ ᱥᱤᱱᱤᱭᱟᱨ ᱠᱚᱢᱟ ᱱᱤᱛᱚᱜ ᱢᱟ ᱵᱷᱟᱜᱮ ᱵᱟᱹᱲᱤᱡ ᱢᱟᱠᱚ ᱵᱩᱡᱷᱟᱹᱣ ᱠᱟᱜᱼᱟ ᱥᱮ ᱟᱫᱚ ᱚᱱᱟ ᱠᱚ ᱡᱤᱱᱤᱥ ᱠᱷᱚᱱᱟᱜ ᱫᱚ ᱩᱱᱠᱩ ᱢᱟ ᱠᱟᱹᱴᱤᱡ ᱥᱟᱺᱜᱤᱧ ᱨᱮᱜᱮ ᱦᱮᱱᱟᱜ ᱫᱚ ᱦᱮᱱᱟᱜ ᱠᱚᱣᱟ ᱱᱚᱣᱟ ᱫᱚ ᱴᱷᱤᱠ ᱜᱮᱵᱤᱱ ᱢᱮᱱ ᱦᱚᱪᱚᱣ ᱟᱫᱚ
ᱚᱱᱟᱜᱮ ᱚᱱᱟ ᱜᱮᱞᱤᱧ ᱞᱟᱹᱭ ᱟ ᱟᱫᱚ ᱚᱱᱮ ᱡᱟᱦᱟᱸ ᱱᱤᱛᱚᱜ ᱠᱟᱹᱴᱤᱡ ᱦᱩᱰᱤᱧ ᱦᱩᱰᱤᱧ ᱩᱢᱮᱨ ᱠᱚᱨᱮᱱ ᱜᱤᱫᱽᱨᱟᱹ ᱠᱚ ᱱᱤᱛᱚᱜ ᱱᱚᱜᱼᱚᱭ ᱡᱮ ᱯᱟᱹᱣᱨᱟᱹ ᱠᱚ ᱠᱟᱹᱴᱤᱡ ᱠᱚ ᱧᱩ ᱠᱚ ᱥᱮᱲᱟᱟᱣ ᱟᱠᱟᱫᱟ ᱠᱚ ᱛᱟᱵᱚᱱᱟ ᱱᱮᱛᱟᱨ ᱫᱚ ᱯᱨᱚᱛᱮᱠᱴᱤ ᱡᱟᱭᱜᱟ ᱨᱮᱜᱮ ᱚᱱᱟᱜ ᱜᱮ ᱧᱮᱞᱚᱜ ᱠᱟᱱᱟ᱾ ᱚᱱᱟ ᱯᱟᱹᱣᱨᱟᱹ ᱠᱚ ᱠᱟᱹᱴᱤᱡ ᱫᱚᱢᱮ ᱠᱚ ᱧᱩ ᱵᱟᱹᱲᱛᱤ ᱠᱟᱜ ᱠᱟᱱᱟ ᱟᱨ ᱠᱩᱲᱤ ᱠᱩᱲᱤ ᱵᱮᱱ ᱢᱮᱱ ᱥᱮ ᱠᱚᱲᱟ ᱵᱮᱱ ᱢᱮᱱ ᱡᱚᱛᱚ ᱜᱮ ᱱᱮᱛᱟᱨ ᱥᱚᱢᱟᱱ ᱠᱟᱱ ᱜᱮᱭᱟ ᱠᱚ ᱦᱮᱸ ᱥᱚᱢᱟᱱ ᱠᱟᱱᱟ ᱠᱚ
ᱡᱟᱦᱟᱸᱭ ᱫᱚ ᱫᱩᱥ ᱞᱮᱠᱷᱟᱱ ᱫᱚ ᱦᱟᱸᱜ ᱵᱟᱭ ᱜᱟᱱᱚᱜ ᱜᱮᱭᱟ ᱵᱟᱨ ᱢᱟᱱᱮ ᱢᱤᱫᱴᱟᱝ ᱢᱤᱫᱴᱟᱝ ᱛᱤ ᱛᱮᱫᱚ ᱞᱟᱹᱭ ᱟᱹᱞᱤᱧᱟᱜ ᱠᱟᱛᱷᱟ ᱫᱚ ᱱᱚᱣᱟᱣᱟᱜᱮ ᱢᱤᱫᱴᱟᱝ ᱛᱤ ᱛᱮᱫᱚ ᱛᱷᱟᱭᱚ ᱫᱚ ᱦᱟᱸᱜ ᱵᱟᱝ ᱥᱟᱰᱮᱭᱟ᱾ ᱛᱤ ᱫᱚ ᱵᱟᱱᱟᱨ ᱜᱮ ᱦᱟᱸᱜ ᱞᱟᱜᱟᱜᱼᱟ᱾
ᱦᱳᱭ ᱟᱫᱚ ᱱᱚᱜᱼᱱᱟ ᱠᱚᱜᱮ ᱠᱟᱹᱴᱤᱡ ᱵᱚᱱ ᱧᱮᱞ ᱫᱟᱨᱟᱢ ᱞᱮᱠᱷᱟᱱ ᱵᱷᱟᱞᱤ ᱠᱚᱜᱼᱟ᱾ ᱚᱱᱟ ᱯᱟᱹᱣᱨᱟᱹ ᱦᱟᱺᱰᱤ ᱠᱚ ᱡᱩᱫᱤ ᱚᱨᱠᱮᱥᱴᱨᱟ ᱦᱩᱭᱩᱜ ᱚᱱᱟ ᱡᱟᱭᱜᱟ ᱠᱚᱨᱮ ᱡᱟᱛᱮ ᱵᱟᱠᱚ ᱟᱠᱷᱨᱤᱧ ᱫᱟᱲᱮᱭᱟᱜ ᱚᱱᱟ ᱚᱱᱟ ᱠᱚ ᱠᱟᱹᱴᱤᱡ ᱧᱮᱞ ᱥᱮ ᱵᱮᱵᱟᱹᱲᱤᱡ ᱡᱟᱦᱟᱸᱭ ᱠᱚ ᱵᱟᱦᱨᱮ ᱠᱷᱚᱱᱟᱜ ᱦᱚᱸᱠᱚ ᱧᱩ ᱟᱹᱜᱩᱭᱮᱫᱟ ᱩᱱᱠᱩ ᱠᱟᱹᱴᱤᱡ ᱧᱮᱞ ᱫᱟᱨᱟᱢ ᱠᱚ ᱥᱮ ᱪᱮᱫ ᱠᱚ ᱵᱟᱹᱲᱤᱡ ᱠᱚ ᱠᱟᱹᱢᱤᱭᱮᱫᱟ᱾ ᱦᱮᱸ ᱚᱱᱟ ᱠᱚ ᱧᱮᱞ ᱫᱟᱨᱟᱢ ᱛᱟᱨᱯᱚᱨᱮ ᱯᱨᱳᱜᱨᱟᱢ ᱫᱚ ᱟᱵᱚᱣᱟᱜ ᱡᱟᱹᱥᱛᱤ ᱠᱟᱭᱛᱮ ᱟᱵᱚ ᱥᱟᱱᱛᱟᱲ ᱠᱚᱣᱟᱜ ᱯᱨᱳᱜᱨᱟᱢ ᱫᱚ ᱧᱮᱞ ᱟᱠᱟᱱᱟ ᱪᱮᱫ ᱧᱤᱫᱟᱹ ᱠᱚᱨᱟᱣ ᱧᱤᱫᱟᱹ ᱜᱮᱠᱚ ᱠᱚᱨᱟᱣᱟ ᱵᱟᱝᱢᱟ ᱧᱮᱞᱚᱜ ᱠᱟᱱᱟ ᱛᱤᱱ ᱡᱚᱠᱷᱚᱡ ᱠᱚ ᱠᱚᱨᱟᱣ ᱮᱫᱟ ᱦᱟᱱᱟ ᱫᱚᱥᱴᱟ ᱧᱤᱫᱟᱹ ᱠᱷᱚᱱᱟᱜ ᱠᱚ ᱮᱦᱚᱵ ᱮᱫᱟᱠᱚ᱾ ᱟᱨ ᱥᱟᱨᱟ ᱧᱤᱫᱟᱹ ᱮᱠᱫᱚᱢ ᱚᱨᱠᱮᱥᱴᱨᱟ ᱪᱟᱹᱞᱩᱜ ᱠᱟᱱᱟ ᱮᱠᱫᱚᱢ ᱠᱚ ᱥᱟᱨᱟ ᱧᱤᱫᱟᱹ ᱨᱮ ᱯᱨᱳᱜᱨᱟᱢ ᱢᱟᱱᱮ ᱯᱨᱳᱜᱟᱨᱢ ᱪᱟᱹᱞᱩ ᱪᱟᱹᱞᱩᱛᱮ ᱪᱟᱹᱞᱩ ᱪᱟᱹᱞᱩᱛᱮ ᱦᱟᱱᱮ ᱵᱮᱲᱲᱟ ᱨᱟᱠᱟᱵᱼᱟ ᱮᱱ ᱜᱮ᱾
ᱵᱮᱲᱟ ᱨᱟᱠᱟᱵ ᱮᱱ ᱨᱮᱦᱚᱸ ᱦᱩᱭᱩᱜ ᱠᱟᱱ ᱜᱮᱭᱟ᱾
ᱦᱩᱭᱩᱜ ᱠᱟᱱ ᱜᱮᱭᱟ ᱥᱟᱛᱴᱟ ᱟᱴᱟ ᱫᱷᱵᱤᱡ ᱟᱫᱚ ᱱᱚᱜᱼᱚ ᱱᱟ ᱯᱨᱳᱜᱨᱟᱢ ᱡᱩᱫᱤ ᱵᱚᱱ ᱚᱱᱟ ᱧᱤᱫᱟᱹ ᱵᱟᱫ ᱵᱟᱹᱜᱤ ᱠᱟᱛᱮ ᱫᱤᱱ ᱮᱴᱟᱜ ᱨᱮᱦᱚᱸᱚ ᱡᱩᱫᱤ ᱵᱚᱱ ᱴᱷᱮᱞᱟᱣ ᱫᱟᱲᱮᱭᱟᱜᱼᱟ ᱦᱮᱸ ᱛᱟᱦᱚᱞᱮ ᱠᱷᱟᱱ ᱫᱚ ᱫᱤᱱ ᱫᱤᱱ ᱵᱮᱲᱟ ᱨᱮᱫᱚ ᱚᱱᱟ ᱵᱮᱲᱟ ᱢᱟᱱᱮ ᱧᱤᱫᱟᱹ ᱠᱷᱚᱡ ᱫᱚ ᱟᱹᱞᱤᱧ ᱞᱤᱧ ᱢᱚᱱᱮᱭᱟ ᱡᱮ ᱫᱤᱱ ᱵᱮᱲᱟ ᱨᱮᱫᱚ ᱵᱮ ᱵᱟᱹᱲᱤᱡ ᱠᱟᱹᱢᱤ ᱦᱚᱲ ᱚᱱᱟ ᱠᱚ ᱠᱚᱨᱟᱣ ᱫᱚᱠᱚ ᱵᱚᱛᱚᱨ ᱧᱚᱜᱚᱜ ᱟᱠᱚ ᱦᱳᱭᱥᱮ ᱡᱟᱦᱟᱸᱭ ᱠᱚᱣᱟᱜ ᱢᱮᱱᱴᱟᱞᱤᱴᱤ ᱨᱮᱫᱚ ᱱᱚᱣᱟ ᱢᱮᱱᱟᱜ ᱟᱠᱟᱟᱜ ᱜᱮᱭᱟ᱾ ᱡᱮ ᱯᱨᱳᱜᱨᱟᱢ ᱪᱟᱞᱟᱣ ᱢᱟᱱᱮ ᱫᱚ ᱠᱤᱪᱷᱩ ᱠᱤᱪᱷᱩ ᱦᱚᱲ ᱫᱚᱠᱚ ᱛᱟᱦᱮᱱ ᱜᱮᱭᱟ ᱥᱮ ᱟᱨ ᱵᱟᱵᱟ ᱚᱸᱰᱮ ᱫᱚ ᱤᱧ ᱫᱚ ᱢᱤᱫᱴᱟᱝ ᱤᱭᱟᱹ ᱢᱟᱱᱮ ᱪᱤᱠᱟᱹᱭᱠᱚ ᱵᱟᱝᱢᱟ ᱱᱤᱛᱚᱜ ᱫᱚ ᱧᱩᱛ ᱠᱟᱱᱟ ᱛᱟᱦᱞᱮ ᱱᱚᱸᱰᱮ ᱫᱚ ᱯᱷᱟᱭᱫᱟᱧ ᱞᱩᱴᱟᱹᱣᱟ ᱱᱚᱜᱼᱚ ᱱᱚᱝᱱᱟᱜ ᱠᱤᱪᱩ ᱪᱤᱱᱟᱹ ᱫᱟᱨᱟ ᱛᱟᱦᱮᱱ ᱛᱠᱚᱣᱟ ᱠᱤᱪᱩ ᱦᱚᱲᱟᱜ ᱫᱚ ᱦᱮᱸ ᱚᱱᱮ ᱚᱱᱠᱟᱱ ᱠᱚ ᱠᱤᱪᱷᱩ ᱠᱤᱪᱷᱩ ᱠᱚ ᱛᱟᱦᱮᱱ ᱜᱮᱭᱟ ᱠᱚ ᱟᱫᱚ ᱩᱱ ᱩᱱᱠᱩ ᱠᱷᱟᱹᱛᱤᱨ ᱛᱮᱜᱮ ᱚᱱᱟ ᱯᱨᱳᱜᱨᱟᱢ ᱠᱚᱨᱮᱱᱟᱜ ᱢᱚᱦᱚᱞ ᱠᱚᱫᱚ ᱵᱟᱹᱲᱤᱡ ᱧᱚᱜᱚᱜ ᱠᱟᱱ ᱛᱟᱵᱚᱱᱟ ᱵᱟᱝᱠᱷ ᱦᱮᱸ
ᱟᱫᱚᱢᱟ ᱦᱚᱯᱚᱱ ᱡᱟᱦᱟᱸᱭ ᱟᱵᱚ ᱡᱩᱫᱤ ᱟᱵᱚ ᱡᱟᱦᱟᱸᱭ ᱢᱟᱱᱮ ᱥᱤᱱᱤᱭᱟᱨ ᱠᱚᱵᱚᱱ ᱠᱚᱨᱟᱣᱟ ᱟᱫᱚ ᱦᱩᱰᱤᱧ ᱢᱟᱨᱟᱝ ᱠᱚ ᱡᱚᱛᱷᱮᱥᱴᱚ ᱦᱩᱰᱤᱧ ᱠᱚᱦᱚᱸ ᱠᱚ ᱥᱮᱱᱚᱜ ᱜᱮᱭᱟ ᱥᱮ ᱡᱩᱱᱤᱭᱟᱨ ᱠᱚᱦᱚᱸ ᱠᱚᱦᱚᱸ ᱥᱮᱱᱚᱜ ᱜᱮᱭᱟ ᱠᱚ ᱟᱫᱚ ᱩᱱᱠᱩ ᱠᱚᱢᱟ ᱟᱵᱚ ᱴᱷᱮᱱ ᱠᱷᱚᱱᱟᱜ ᱜᱮᱠᱚ ᱧᱮᱞ ᱥᱮᱲᱟᱭ ᱫᱟ ᱥᱮ ᱚᱱᱟ ᱠᱚᱦᱚᱸ
ᱦᱮᱸ ᱦᱮᱸ ᱟᱫᱚ ᱱᱚᱜᱼᱚᱭ ᱡᱮ ᱧᱮᱞ ᱪᱷᱟᱲᱟ ᱟᱫᱚ ᱱᱚᱣᱟ ᱫᱚ ᱚᱱᱮ ᱚᱱᱠᱟᱟᱜ ᱜᱮ ᱡᱟᱹᱥ ᱞᱟᱹᱠᱛᱤ ᱤᱫᱤᱜ ᱠᱟᱱᱟ ᱟᱨ ᱱᱤᱛᱚᱜᱜ ᱡᱮᱱᱟᱨᱮᱥᱚᱱ ᱨᱮᱱ ᱜᱤᱫᱽᱨᱟᱹ ᱠᱚᱫᱚ ᱪᱮᱫ ᱠᱚ ᱢᱚᱱᱮᱭᱟ ᱦᱳᱭᱛᱚ ᱱᱟᱹᱜᱮ ᱟᱵᱚ ᱠᱟᱞᱪᱟᱨ ᱠᱟᱱ ᱛᱟᱵᱚᱱᱟ᱾ ᱦᱚᱸᱜᱼᱚᱭ ᱯᱨᱳᱜᱨᱟᱢ ᱪᱟᱞᱟᱣ ᱠᱟᱛᱮ ᱠᱟᱹᱴᱤᱡ ᱯᱟᱹᱣᱨᱟᱹ ᱧᱩ ᱚᱸᱰᱮ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱥᱟᱶᱛᱮ ᱥᱳᱵ ᱦᱚᱲ ᱥᱟᱞᱟᱜ ᱚᱱᱮ ᱮᱱᱮᱡ ᱵᱟᱲᱟᱭ ᱱᱮ ᱞᱚᱥᱚᱫ ᱨᱮᱠᱚ ᱮᱱᱮᱡ ᱠᱟᱱᱟ ᱥᱮ ᱠᱷᱮᱛ ᱨᱮᱠᱚ ᱮᱱᱮᱡ ᱠᱟᱱᱟ ᱱᱚᱜᱼᱚ ᱱᱟ ᱠᱚ ᱚᱱᱟᱮ ᱠᱳᱱᱳ ᱫᱤᱥ ᱦᱩᱫᱤᱥ ᱜᱮ ᱵᱟᱹᱱᱩᱜ ᱠᱫ ᱛᱟᱠᱚᱣᱟ᱾ ᱮᱠᱫᱚᱢ ᱫᱟᱜ ᱫᱟᱭ ᱡᱟᱯᱫ ᱵᱩᱫᱽ ᱨᱮ ᱮᱠᱫᱚᱢ ᱠᱚ ᱮᱱᱮᱡ ᱠᱟᱱ ᱜᱮᱠᱚ ᱞᱚᱥᱚᱫ ᱛᱮᱠᱚ ᱛᱷᱚᱨᱚ ᱛᱚᱯᱚ ᱪᱟᱵᱟᱟᱣ ᱟᱠᱟᱱᱟ ᱟᱹᱰᱤ ᱡᱳᱨ ᱜᱮ ᱦᱮᱸ ᱚᱱᱠᱟ ᱠᱚᱦᱚᱸ ᱧᱮᱞ ᱵᱟᱲᱟ ᱟᱠᱟᱱᱟ ᱟᱨ ᱵᱷᱤᱰᱭᱳ ᱠᱚᱦᱚᱸ ᱱᱮᱛᱟᱨ ᱫᱚ ᱯᱩᱨᱟᱹ ᱵᱷᱟᱭᱨᱟᱞᱚᱜ ᱠᱟᱱᱟ ᱛᱚ
ᱵᱷᱟᱭᱨᱟᱞᱚᱜ ᱠᱟᱱᱟ ᱟᱫᱚ ᱟᱹᱞᱤᱧ ᱦᱚᱸ ᱱᱚᱣᱟ ᱜᱮᱞᱤᱧ ᱞᱟᱹᱭᱟ ᱟᱫᱚ ᱡᱟᱦᱟᱸᱭ ᱠᱚᱦᱚᱸ ᱠᱚ ᱵᱷᱟᱭᱨᱟᱞᱟ ᱩᱱᱠᱩ ᱠᱚᱦᱚᱸ ᱠᱟᱹᱴᱤᱡ ᱪᱤᱱᱛᱟᱹ ᱵᱷᱟᱵᱽᱱᱟ ᱠᱟᱛᱮᱫ ᱠᱚ ᱵᱷᱟᱭᱨᱟᱞ ᱞᱮᱠᱷᱟᱱ ᱡᱟᱦᱟᱸ ᱡᱤᱱᱤᱥ ᱚᱱᱟ ᱦᱚᱸ ᱟᱹᱰᱤᱜᱮ ᱱᱟᱯ ᱠᱚᱜ ᱜᱮᱭᱟ᱾ ᱠᱟᱨᱚᱱ ᱡᱮᱦᱮᱛᱩ ᱵᱟᱝ ᱜᱮ ᱪᱟᱞᱟᱜ ᱱᱟ ᱾ ᱢᱟᱱᱥᱚᱱᱢᱟᱱ ᱫᱚ ᱟᱵᱚ ᱟᱝᱜᱮ ᱡᱮᱦᱮᱛᱩ ᱟᱵᱚᱣᱟᱜ ᱠᱟᱞᱪᱟᱨ ᱨᱮᱱᱟᱝ ᱠᱟᱱᱟ ᱚᱱᱟ ᱫᱚ ᱟᱫᱚ ᱟᱫᱚ ᱟᱹᱞᱤᱧ ᱫᱚ ᱡᱟᱸᱦᱟᱭ ᱜᱮ ᱢᱤᱫ ᱦᱚᱲ ᱫᱚ ᱵᱟᱝᱞᱤᱧ ᱫᱳᱥᱤ ᱛᱤᱭᱟ ᱟᱫᱚ ᱩᱱᱠᱩ ᱦᱚᱸ ᱫᱳᱥ ᱦᱮᱱᱟᱜ ᱛᱟᱠᱚ ᱜᱮᱭᱟ ᱡᱟᱸᱦᱟᱭ ᱫᱚ ᱠᱩᱲᱤ ᱠᱚᱲᱟ ᱦᱚᱸ ᱢᱟᱱᱮ ᱞᱟᱡᱟᱣ ᱥᱚᱨᱚᱢ ᱫᱤᱭᱟ ᱠᱟᱛᱮᱫ ᱢᱮᱞᱟ ᱴᱟᱺᱰᱤᱨᱮ ᱛᱤ ᱛᱤ ᱠᱚ ᱥᱟᱵ ᱠᱚᱜᱼᱟ ᱟᱨᱠᱚ ᱫᱟᱬᱟ ᱵᱟᱲᱟᱭᱟ ᱡᱟᱸᱦᱟᱭ ᱫᱚ ᱢᱟᱱᱮ ᱵᱟᱹᱦᱩ ᱡᱟᱶᱟᱭ ᱦᱚᱸ ᱚᱱᱠᱟ ᱫᱚ ᱵᱟᱝᱠᱚ ᱫᱟᱬᱟᱱ ᱜᱮ ᱾
ᱵᱟᱝ ᱵᱟᱝ ᱵᱟᱝ
ᱥᱮ ᱪᱮᱫ
ᱟᱫᱚ ᱚᱱᱟᱜᱮ ᱚᱱᱟ ᱠᱚ ᱢᱮᱱᱟ ᱵᱟᱝ ᱢᱟᱱᱮ ᱢᱤᱫᱴᱟᱝ ᱟᱛᱩ ᱨᱮ ᱡᱟᱸᱦᱟᱭ ᱡᱩᱫᱤ ᱢᱤᱫᱴᱟᱝ ᱠᱳᱢᱵᱽᱲᱳᱭ ᱥᱟᱵ ᱞᱮᱱᱠᱷᱟᱱ ᱟᱫᱚ ᱚᱱᱟ ᱟᱹᱛᱩ ᱜᱚᱴᱟ ᱟᱹᱛᱳ ᱜᱮᱠᱚ ᱧᱩᱛᱩᱢᱟ ᱮᱭᱟ ᱱᱚᱣᱟ ᱟᱹᱛᱳ ᱨᱮᱱ ᱫᱚᱠᱚ ᱠᱳᱢᱵᱽᱲᱩ ᱜᱮᱭᱟ ᱢᱮᱱᱛᱮ ᱾ ᱟᱫᱚ ᱚᱱᱠᱟ ᱠᱟᱱ ᱜᱮᱭᱟ ᱢᱤᱫᱴᱟᱝ ᱠᱟᱹᱢᱤᱭᱩᱱᱤᱴᱤ ᱡᱚᱠᱷᱚᱱ ᱜᱮ ᱵᱮᱵᱟᱹᱲᱤᱡ ᱮ ᱠᱟᱹᱢᱤᱭᱟ ᱟᱫᱚ ᱚᱱᱟ ᱫᱚ ᱩᱱᱤ ᱦᱚᱲ ᱥᱩᱢᱩᱝ ᱫᱚ ᱵᱟᱭ ᱵᱟᱭ ᱤᱭᱟᱹᱜᱼᱟ ᱵᱟᱭ ᱧᱩᱛᱩᱢᱚᱜᱼᱟ ᱛᱚᱠᱷᱚᱱ ᱫᱚ ᱩᱱᱤ ᱫᱚ ᱯᱩᱨᱟᱹ ᱠᱚᱢᱤᱭᱩᱱᱤᱴᱤ ᱜᱮᱭ ᱵᱚᱫᱱᱟᱢ ᱴᱚᱠᱟᱜ ᱟᱭ ᱾ ᱡᱮ ᱱᱚᱣᱟ ᱠᱚᱢᱤᱭᱩᱱᱤᱴᱤ ᱨᱮᱱ ᱦᱚᱲ ᱫᱚᱠᱚ ᱛᱟᱦᱚᱞᱮ ᱠᱚ ᱱᱚᱝᱠᱟᱱ ᱜᱮᱭᱟ ᱠᱚ ᱢᱮᱱᱛᱮ ᱾ ᱟᱨ ᱚᱱᱟᱜᱮ ᱟᱸᱡᱚᱢᱚᱜ ᱠᱟᱱᱟ ᱡᱮ ᱵᱟᱝᱢᱟ ᱟᱵᱚ ᱥᱟᱱᱛᱟᱲ ᱠᱚᱣᱟᱜ ᱠᱟᱞᱪᱟᱹᱨ ᱫᱚ ᱚᱱᱠᱟᱱ ᱜᱮᱛᱟᱵᱚᱱᱟ ᱥᱮ ᱪᱤᱫ? ᱚᱱᱟᱜᱮ ᱟᱨᱦᱚ ᱫᱤᱠᱩ ᱠᱚᱫᱚ ᱠᱚ ᱧᱮᱞ ᱵᱟᱲᱟᱭᱮ ᱜᱮᱭᱟ ᱠᱚ ᱡᱟᱸᱦᱟ ᱡᱟᱸᱦᱟ ᱯᱨᱳ ᱯᱨᱳᱜᱨᱟᱢ ᱠᱚᱨᱮ ᱠᱚ ᱪᱟᱞᱟᱜ ᱠᱟᱱᱟ ᱫᱮᱠᱳ ᱠᱚᱫᱚ ᱠᱚ ᱵᱮᱥᱤᱨ ᱵᱷᱟᱜᱽ ᱫᱚ ᱫᱮᱠᱳᱣᱟᱜ ᱜᱮ ᱫᱚᱠᱟᱱ ᱟᱵᱚ ᱥᱟᱱᱛᱟᱲᱟᱜ ᱫᱚᱠᱟᱱ ᱠᱚᱫᱚ ᱵᱟᱹᱱᱩᱜ ᱠᱫᱟ ᱫᱤᱠᱩ ᱫᱚᱠᱚ ᱧᱮᱞᱮᱫ ᱵᱚᱱ ᱜᱮᱭᱟ ᱥᱮ ᱚᱱᱟ ᱠᱚ ᱡᱟᱭᱜᱟ ᱨᱮᱫᱚ ᱪᱩ ᱪᱤᱠᱟᱹ ᱵᱟᱲᱟᱭ ᱠᱟᱱᱟ ᱠᱚ ᱦᱩᱸ ᱾ ᱚᱠᱚᱭ ᱠᱚᱫᱚ ᱧᱩ ᱠᱟᱛᱮᱫ ᱠᱚ ᱚᱸᱰᱮ ᱠᱚ ᱜᱤᱛᱤᱡ ᱠᱟᱱᱟ, ᱚᱠᱚᱭ ᱠᱚ ᱚᱠᱚᱭ ᱠᱳᱫᱚ ᱵᱤᱧ ᱞᱮᱠᱟ ᱠᱚ ᱞᱮᱧ ᱵᱟᱲᱟᱭ ᱠᱟᱱᱟ ᱠᱚ, ᱚᱠᱚᱭ ᱠᱚᱫᱚ ᱠᱳ ᱟᱵᱟᱨ ᱠᱚ ᱧᱮᱞᱚᱜ ᱠᱟᱱᱟ ᱮᱢᱚᱱ ᱮᱢᱚᱱ ᱵᱟᱹᱲᱤᱡ ᱵᱟᱹᱲᱤᱡ ᱦᱮᱸ ᱚᱱᱟ ᱮᱠᱫᱚᱢ ᱦᱮᱸ ᱯᱨᱳᱜᱨᱟᱢ ᱵᱷᱤᱛᱤᱨ ᱨᱮᱜᱮᱢ ᱧᱮᱞᱚᱜ ᱠᱟᱱᱟ ᱠᱚ ᱟᱱᱠᱳ
ᱚᱠᱚᱭ ᱠᱚᱫᱚ ᱢᱟᱱᱮ ᱟᱵᱚᱨᱮᱱ ᱠᱟᱹᱴᱤᱡ ᱠᱟᱹᱴᱤᱡ ᱢᱟᱹᱭ ᱵᱤᱴᱤ ᱛᱟᱠᱚ ᱠᱚ ᱜᱚᱦᱚᱲ ᱵᱟᱲᱟᱭᱮᱫ ᱠᱚᱣᱟ ᱾ ᱟᱹᱰᱤ ᱨᱚᱠᱚᱢ ᱜᱮ ᱧᱮᱞ ᱫᱚ ᱧᱮᱞ ᱟᱠᱟᱱ ᱜᱮᱭᱟ ᱾
ᱦᱳᱭ ᱦᱳᱭ ᱾ ᱟᱫᱚ ᱱᱚᱜᱼᱚ ᱱᱚᱣᱟ ᱠᱚ ᱤᱭᱟᱹ ᱛᱮᱜᱮ ᱢᱟᱱᱮ ᱵᱟᱹᱲᱤᱡ ᱢᱤᱫᱴᱟᱱ ᱢᱮᱥᱮᱡᱽ ᱪᱟᱞᱟᱜ ᱠᱟᱱᱟ ᱾ ᱯᱩᱨᱟᱹ ᱥᱚᱢᱟᱡᱽ ᱪᱤᱛᱟᱱ ᱨᱮᱜᱮ ᱥᱮᱸ ᱮᱴᱟᱜ ᱠᱟᱹᱢᱱᱤᱭᱩᱱᱤᱴᱤ ᱴᱷᱮᱱ ᱦᱚᱸ ᱡᱮ ᱱᱳᱠᱳᱣᱟᱜ ᱠᱟᱞᱪᱟᱨ ᱫᱚ ᱯᱟᱞᱮᱱ ᱱᱚᱝᱠᱟᱱ ᱜᱮᱭᱟ ᱾ ᱟᱫᱚ ᱱᱚᱜᱼᱚ ᱱᱚᱣᱟ ᱠᱚᱜᱮ ᱠᱟᱹᱴᱤᱡ ᱟᱵᱳ ᱫᱚ ᱧᱮᱞ ᱳᱨᱳᱢ ᱥᱮ ᱧᱮᱞ ᱫᱟᱨᱟ ᱧᱮᱞ ᱫᱟᱨᱟᱢ ᱞᱟᱜᱟᱣ ᱟᱵᱚᱱ ᱠᱟᱱ ᱜᱮᱭᱟ ᱾ ᱵᱟᱝᱠᱷᱟᱱ ᱟᱵᱳᱣᱟᱜ ᱯᱚᱨᱮ ᱡᱮᱱᱟᱨᱮᱥᱮᱱ ᱫᱚ ᱱᱤᱛᱚᱜ ᱯᱟᱲᱦᱟᱣ ᱠᱷᱚᱱᱟᱜ ᱢᱟᱠᱚ ᱥᱟᱹᱜᱤᱧ ᱪᱟᱵᱟᱣ ᱠᱟᱱᱟ ᱠᱚ ᱢᱮᱱ ᱞᱮᱠᱟ ᱫᱳ ᱾ ᱯᱩᱨᱟᱹ ᱠᱚ ᱥᱟᱹᱜᱤᱧ ᱠᱟᱱᱟ ᱾ ᱯᱟᱲᱦᱟᱣ ᱢᱟ ᱱᱤᱛᱳᱜ ᱢᱮᱴᱨᱤᱠ ᱦᱚᱸ ᱴᱷᱤᱠ ᱢᱚᱛᱚ ᱵᱟᱝᱠᱚ ᱯᱟᱥ ᱫᱟᱠᱚ ᱾
ᱱᱚᱜ ᱚᱭ ᱱᱚᱣᱟ ᱯᱟᱲᱦᱟᱣ ᱠᱟᱛᱷᱟ ᱦᱩᱭ ᱞᱟᱹᱜᱤᱫ ᱠᱷᱟᱱ ᱟᱛ ᱥᱩ ᱥᱩᱯ ᱯᱩᱨ ᱨᱮᱜᱮ ᱢᱮᱫᱴᱟᱝ ᱱᱚᱣᱟᱜᱮ ᱥᱮ ᱟᱡᱚᱢ ᱠᱟᱜᱼᱟ ᱞᱤᱧ ᱞᱟᱹᱭᱮᱜᱼᱟ ᱠᱚ ᱟᱫᱚ ᱢᱟᱱᱮ ᱡᱟᱸᱦᱟ ᱡᱩᱱᱤᱭᱟᱨ ᱠᱚ ᱢᱟᱱᱮ ᱥᱤᱱᱤᱭᱟᱨ ᱠᱚ ᱥᱟᱱᱟᱢ ᱠᱳᱜᱮ ᱠᱚ ᱛᱟᱦᱮᱱ ᱜᱮᱭᱟ ᱦᱳᱥᱴᱮᱞ ᱨᱮᱫᱚ ᱵᱟᱲᱟᱭ ᱜᱮᱭᱟᱵᱤᱱ ᱾ ᱟᱫᱚ ᱠᱚᱲᱟ ᱜᱤᱫᱽᱨᱟᱹ ᱟᱜ ᱦᱳᱥᱴᱮᱞ ᱜᱮ ᱠᱟᱱᱟ ᱱᱟᱦᱟᱜ ᱾ ᱟᱫᱚ ᱧᱤᱫᱟᱹ ᱵᱮᱲᱟ ᱱᱟᱦᱟᱜ ᱚᱱᱠᱟ ᱧᱤᱫᱟᱹ ᱯᱨᱳᱜᱨᱟᱢ ᱦᱳᱭᱳᱜ ᱠᱟᱱᱟ ᱟᱫᱚ ᱯᱟᱸᱪᱤᱨ ᱴᱚᱯᱠᱟᱣ ᱠᱟᱛᱮ ᱱᱟᱦᱟᱜ ᱠᱚ ᱫᱟᱹᱲ ᱮᱫ ᱛᱟᱸᱦᱮᱱ, ᱟᱫᱚ ᱠᱚ ᱥᱟᱵ ᱦᱚᱪᱚ ᱟᱠᱟᱱᱟ ᱾ ᱟᱫᱚ ᱫᱚᱢᱮ ᱩᱱᱠᱩ ᱠᱚ ᱫᱟᱞ ᱛᱚᱞᱮᱫ ᱠᱚ ᱜᱤᱫᱽᱨᱟᱹ ᱠᱚ ᱦᱮᱸ ᱧᱤᱫᱟᱹ ᱵᱮᱲᱟ ᱚᱠᱟ ᱛᱮᱯᱮ ᱪᱟᱞᱟᱜ ᱠᱟᱱ ᱛᱟᱸᱦᱮᱱ? ᱟᱫᱚ ᱵᱤᱱ ᱵᱩᱡᱽ ᱫᱟᱲᱮᱜ ᱠᱟᱱ ᱜᱮᱭᱟ ᱛᱚ ᱛᱟᱦᱟᱞᱮ ᱤᱥᱠᱩᱞ ᱠᱷᱚᱱᱟᱜ ᱦᱚᱸ ᱡᱮᱦᱮᱛᱩ ᱜᱤᱫᱽᱨᱟᱹ ᱠᱚ ᱠᱚ ᱫᱟᱹᱲ ᱮᱜ ᱟ ᱥᱮ ᱦᱳᱥᱮᱞ ᱠᱷᱚᱱᱟᱜ ᱦᱚᱠᱚ ᱫᱟᱹᱲ ᱮᱜ ᱟ ᱯᱨᱳᱜᱨᱟᱢ ᱧᱮᱞ ᱛᱟᱦᱟᱞᱮ ᱯᱟᱲᱦᱟᱣ ᱫᱚ ᱛᱤᱱᱟᱹ ᱫᱷᱟᱹᱵᱤᱡ ᱞᱟᱦᱟ ᱠᱟᱱ ᱛᱟᱵᱚᱱᱟ? ᱴᱤᱡ ᱪᱤᱱᱛᱟᱹᱭ ᱵᱤᱱ
ᱦᱩᱸ ᱦᱩᱸ ᱢᱤᱫᱴᱟᱝ ᱡᱟᱸᱦᱟ ᱡᱟᱭᱜᱟ ᱠᱷᱚᱱᱟᱜ ᱢᱟᱱᱮ ᱩᱰᱩᱠᱚᱜ ᱥᱚᱢᱵᱷᱚᱵᱽ ᱵᱟᱝ ᱠᱟᱱᱟ ᱢᱤᱫᱴᱟᱝ ᱦᱳᱥᱴᱮᱞ ᱞᱮᱠᱟᱱ ᱡᱟᱸᱦᱟ ᱡᱟᱭᱜᱟ ᱠᱟᱱᱟ ᱢᱟᱱᱮ ᱢᱤᱫᱴᱟᱝ ᱜᱟᱭᱤᱰ ᱨᱮ ᱚᱸᱰᱮ ᱜᱤᱫᱽᱨᱟᱹ ᱠᱚ ᱛᱟᱦᱮᱱ ᱠᱟᱱᱟ ᱠᱚ ᱥᱮ ᱚᱸᱰᱮ ᱡᱟᱸᱦᱟᱭ ᱱᱟᱭᱤᱴ ᱜᱟᱨᱰ ᱦᱚᱸ ᱧᱤ ᱜᱟᱭᱤᱰᱮ ᱛᱟᱦᱮᱱ ᱠᱟᱱᱟ ᱧᱤᱫᱟᱹ ᱜᱟᱭᱤᱰ ᱢᱟᱱᱮ ᱧᱤᱫᱟᱹ ᱦᱚᱨᱦᱚ ᱞᱟᱹᱜᱤᱫ ᱱᱟᱭᱤᱴ ᱜᱟᱨᱰ ᱢᱮᱱᱟᱜ ᱠᱚᱣᱟ ᱦᱮᱸ ᱥᱮ ᱵᱟᱝ? ᱥᱩᱯᱨᱤᱱᱴᱮᱱᱮᱱᱴ ᱢᱮᱱᱟᱜ ᱠᱚᱣᱟ ᱾ ᱩᱱᱠᱩᱠᱩ ᱴᱟᱸᱰᱟ ᱛᱟᱵ ᱠᱟᱛᱮᱜ ᱚᱱᱟ ᱫᱚᱠᱚ ᱠᱟᱹᱢᱤ ᱠᱚᱨᱟᱣᱮᱫᱟ ᱢᱮᱱ ᱞᱮᱠᱟᱛᱮᱫᱚ ᱦᱩᱸ ᱟᱫᱚ ᱱᱚᱜᱼᱚ ᱱᱚᱣᱟ ᱠᱚᱜᱮ ᱠᱟᱹᱴᱤᱡ ᱪᱤᱱᱛᱟᱹ ᱵᱟᱠᱚ ᱦᱳᱭᱛᱳ ᱵᱟᱠᱚ ᱫᱟᱲᱮᱭᱟᱜ ᱠᱟᱱᱟ ᱡᱮ ᱱᱚᱣᱟ ᱫᱚ ᱪᱮᱫ ᱵᱚᱱ ᱵᱷᱩᱞ ᱮᱫᱟ ᱥᱮ ᱟᱹᱞᱤᱧ ᱫᱚᱞᱤᱧ ᱢᱮᱱᱟ ᱜᱚᱼᱵᱟᱵᱟᱣᱟᱜ ᱦᱚᱸ ᱠᱤᱪᱷᱩ ᱫᱚ ᱵᱷᱩᱞ ᱢᱮᱱᱟᱜ ᱟᱠᱟᱫ ᱛᱟᱵᱚᱱᱟ ᱡᱟᱦᱟᱸ ᱯᱨᱳᱜᱨᱟᱢ ᱠᱚ ᱦᱩᱭᱩᱜ ᱠᱟᱱᱟ ᱟᱹᱞᱤᱧ ᱫᱚᱞᱤᱧ ᱢᱮᱱᱟ ᱚᱱᱟ ᱠᱚ ᱡᱟᱭᱜᱟ ᱨᱮᱫᱚ ᱡᱚᱠᱷᱚᱱ ᱜᱤᱫᱽᱨᱟᱹ ᱡᱩᱫᱤ ᱠᱚ ᱢᱮᱱᱫᱟ ᱡᱮ ᱯᱨᱳᱜᱨᱟᱢ ᱱᱚᱰᱮ ᱦᱩᱭᱩᱜ ᱠᱟᱱᱟ ᱪᱟᱞᱟᱣ ᱥᱟᱱᱟᱧ ᱠᱟᱱᱟ ᱥᱮ ᱡᱟᱦᱟᱸᱭ ᱜᱮ ᱢᱮᱱ ᱮᱫᱟ ᱠᱩᱲᱤ ᱜᱤᱫᱽᱨᱟᱹ ᱥᱮᱜᱮ ᱠᱚᱲᱟ ᱜᱤᱫᱽᱨᱟᱹ ᱜᱮ ᱡᱟᱦᱟᱸᱭ ᱜᱮ ᱢᱮᱱ ᱮᱫᱟ ᱛᱟᱦᱚᱞᱮ ᱟᱹᱞᱤᱧ ᱫᱚᱞᱤᱧ ᱢᱚᱱᱮᱭᱟ ᱩᱱᱤ ᱜᱤᱫᱽᱨᱟᱹ ᱫᱚ ᱟᱡ ᱮᱥᱠᱟᱨ ᱫᱚ ᱟᱡᱨᱮᱱ ᱜᱟᱛᱮ ᱠᱚ ᱥᱟᱶᱛᱮ ᱵᱟᱝ ᱠᱩᱞ ᱠᱟᱛᱮᱫ ᱡᱩᱫᱤ ᱯᱨᱳᱜᱨᱟᱢ ᱨᱮ ᱪᱟᱞᱟᱣ ᱨᱮᱱᱟᱜ ᱤᱪᱪᱷᱟᱹ ᱜᱮ ᱢᱮᱱᱟᱜ ᱟᱠᱟᱫᱟ ᱛᱟᱦᱚᱞᱮ ᱜᱚᱼ ᱵᱟᱵᱟ ᱦᱚᱸ ᱟᱹᱞᱤᱧ ᱫᱚᱞᱤᱧ ᱢᱚᱱᱮᱭᱟ ᱚᱱᱟ ᱡᱟᱭᱜᱟ ᱨᱮ ᱪᱟᱞᱟᱣ ᱫᱚᱨᱠᱟᱨ ᱠᱟᱱᱟ ᱟᱨ ᱡᱩᱫᱤ ᱜᱚ ᱵᱟᱵᱟᱭ ᱪᱟᱞᱟᱜᱼᱟ ᱩᱱᱤ ᱜᱤᱫᱽᱨᱟᱹ ᱥᱟᱶᱛᱮ ᱮᱱᱠᱷᱟᱱ ᱫᱚ ᱩᱱᱤ ᱜᱤᱫᱽᱨᱟᱹᱣᱟᱜ ᱦᱚᱸ ᱩᱱᱟᱹᱜ ᱜᱟᱱ ᱥᱟᱦᱚᱥ ᱵᱟᱝ ᱦᱩᱭᱩᱜ ᱛᱟᱭᱟ ᱮᱴᱟᱜ ᱠᱚ ᱞᱮᱠᱟ ᱚᱱᱮ ᱮᱱᱮᱡ ᱥᱮᱨᱮᱧ ᱥᱮ ᱫᱚᱱ ᱵᱟᱲᱟᱭ ᱥᱮ ᱦᱟᱺᱰᱤ ᱯᱟᱹᱣᱨᱟᱹ ᱠᱚ ᱧᱩ ᱮᱢᱟᱱ ᱠᱚ ᱚᱱᱟ ᱠᱚ ᱵᱟᱝ ᱥᱟᱱᱟᱭᱮᱭᱟ ᱵᱚᱛᱚᱨ ᱢᱤᱫᱴᱮᱱ ᱢᱤᱫᱴᱟᱝ ᱛᱟᱦᱮᱱᱟ ᱥᱮ ᱞᱟᱡᱟᱣ ᱦᱚᱸ ᱛᱟᱦᱮᱱᱟ ᱡᱮ ᱜᱚ ᱵᱟᱵᱟ ᱥᱟᱶᱛᱮᱧ ᱦᱮᱡ ᱟᱠᱟᱱᱟ ᱢᱮᱱᱛᱮ ᱱᱚᱣᱟ ᱠᱚᱫᱚ ᱵᱮᱵᱟᱹᱲᱤᱡ ᱵᱟᱹᱧ ᱠᱟᱹᱢᱤᱭᱟ ᱞᱤᱧ ᱫᱚ ᱱᱚᱝᱠᱟᱞᱤᱧ ᱫᱤᱥ ᱦᱩᱫᱤᱥ ᱫᱚᱞᱤᱧ ᱫᱚᱦᱚᱭ ᱛᱮ
ᱠᱟᱛᱷᱟ ᱫᱚ ᱮᱠᱫᱚᱢ ᱥᱟᱹᱨᱤ ᱠᱟᱛᱷᱟ ᱜᱮᱵᱤᱱ ᱢᱮᱱ ᱟᱠᱟᱜᱼᱟ
ᱦᱩᱸ ᱦᱩᱸ
ᱟᱫᱚ ᱱᱮᱛᱟᱨ ᱢᱟ ᱤᱱᱟᱹᱜ ᱵᱟᱝᱠᱚ ᱪᱤᱱᱛᱟᱹ ᱵᱷᱟᱵᱽᱱᱟᱭ ᱦᱮᱸ ᱪᱟᱞᱟᱜ ᱠᱟᱱᱟᱭ ᱜᱟᱛᱮ ᱥᱟᱶᱛᱮ ᱪᱟᱞᱟᱣ ᱦᱚᱪᱚᱣᱟᱱ ᱥᱮ ᱪᱤᱠᱟᱹᱜ ᱠᱟᱱ ᱵᱟ ᱚᱱᱮ ᱚᱱᱠᱟᱱ ᱠᱟᱛᱷᱟ
ᱦᱮᱸ ᱟᱫᱚ ᱱᱚᱣᱟ ᱠᱚ ᱪᱮᱛᱟᱱ ᱨᱮᱫᱚ ᱟᱹᱞᱤᱧ ᱫᱚᱞᱤᱧ ᱢᱚᱱᱮᱭᱟ ᱡᱮ ᱜᱟᱨᱡᱮᱱ ᱜᱮ ᱠᱟᱹᱴᱤᱡ ᱧᱮᱞ ᱧᱮᱞ ᱞᱟᱜᱟᱣ ᱵᱚᱱᱟ ᱦᱮᱸ ᱜᱤᱫᱽᱨᱟᱹ ᱠᱚᱣᱟᱜ ᱯᱷᱤᱭᱩᱪᱟᱨ ᱪᱤᱠᱟ ᱠᱟᱛᱮᱜ ᱵᱮᱱᱟᱣ ᱦᱩᱭᱩᱜᱼᱟ ᱪᱤᱠᱟᱹᱜ ᱦᱮᱸ ᱦᱮᱸ ᱦᱮᱸ ᱚᱱᱮ ᱠᱚ ᱢᱮᱱᱠᱷᱟᱱ ᱠᱟᱹᱴᱤᱡ ᱠᱷᱚᱱᱟᱜ ᱜᱤᱫᱽᱨᱟᱹ ᱪᱮᱫ ᱞᱮᱠᱟᱢ ᱥᱮᱬᱟ ᱟᱹᱜᱩᱟᱭᱟ ᱩᱱᱤ ᱫᱚ ᱚᱱᱠᱟ ᱜᱮ ᱪᱮᱫ ᱤᱫᱤᱭᱟ ᱦᱮᱸᱥᱮ
ᱪᱮᱫ ᱜᱮ ᱧᱮᱞᱟᱭ ᱚᱱᱟᱜᱮ ᱥᱮᱬᱟᱭᱟᱭ ᱦᱚᱯᱚᱱ ᱡᱚᱠᱷᱚᱱ ᱦᱩᱰᱤᱧ ᱠᱷᱚᱱᱟᱜᱼ ᱮ ᱦᱟᱨᱟᱜᱼᱟ ᱢᱤᱫᱴᱟᱝ ᱜᱤᱫᱽᱨᱟᱹ ᱩᱱᱤ ᱫᱚ ᱪᱮᱫ ᱜᱮᱭ ᱧᱮᱞᱟᱭ ᱚᱱᱟᱜᱮ ᱥᱮᱬᱟᱭ ᱪᱮᱫ ᱜᱮᱭ ᱧᱮᱞᱟᱭ ᱚᱱᱟᱜᱮ ᱡᱟᱦᱟᱱᱟᱜ ᱜᱮᱭ ᱞᱟᱹᱭ ᱟᱸᱡᱚᱢ ᱠᱚᱜᱼᱟ ᱚᱱᱟᱜᱮᱭ ᱞᱟᱹᱭ ᱟ ᱩᱱᱤ ᱥᱟᱢᱟᱝ ᱨᱮ ᱡᱩᱫᱤ ᱟᱹᱵᱤᱱᱟᱜ ᱡᱟᱦᱟᱸ ᱟᱹᱵᱤᱱ ᱡᱩᱫᱤ ᱡᱟᱦᱟᱱᱟᱜ ᱵᱤᱱ ᱪᱤᱠᱟᱹᱭᱟ ᱩᱱᱤ ᱦᱚᱸᱭ ᱪᱮᱥᱴᱟᱭᱟ ᱚᱱᱟᱭ ᱪᱤᱠᱟᱭᱟ
ᱦᱩᱸ ᱦᱩᱸ ᱦᱩᱸ ᱦᱩ ᱟᱪᱪᱷᱟ ᱜᱚᱝᱠᱮ ᱡᱟᱭᱦᱳᱠ ᱟᱹᱰᱤ ᱱᱟᱯᱟᱭ ᱱᱟᱯᱟᱭ ᱵᱩᱡᱷᱟᱹᱣ ᱮᱱᱟ ᱟᱵᱤᱱ ᱥᱟᱶᱛᱮ ᱜᱟᱞᱢᱟᱨᱟᱣ ᱠᱟᱛᱮ ᱟᱨ ᱦᱮᱸ ᱦᱮᱸ ᱦᱮᱸ
ᱵᱟ ᱟᱫᱚ ᱜᱚᱝᱠᱮ ᱟᱞᱟᱝᱟᱜ ᱚᱠᱛᱚ ᱪᱟᱵᱟ ᱦᱮᱡ ᱮᱱᱟ ᱦᱮᱸ
ᱚᱱᱟᱜᱮ ᱟᱹᱞᱤᱧ ᱦᱚᱞᱤᱧ ᱢᱮᱱᱮᱫᱟ ᱚᱠᱛᱚ ᱠᱟᱹᱴᱤᱡ ᱪᱟᱵᱟᱭ ᱦᱤᱡᱩᱜ ᱠᱟᱱᱟ ᱢᱟ ᱛᱟᱦᱚᱞᱮ ᱤᱱᱠᱟ ᱜᱮᱞᱟᱝ ᱨᱚᱯᱚᱲᱟ ᱦᱮ ᱢᱟ
ᱦᱮᱸ ᱡᱚᱦᱟᱨ ᱜᱮ ᱜᱚᱝᱠᱮ ᱦᱮᱸ ᱦᱮ